ᱛᱚ ᱜᱚᱝᱠᱮᱥ ᱛᱟᱯᱚᱨ ᱪᱮᱜ ᱞᱮᱠᱟ ᱢᱮᱱᱟᱜ ᱟᱠᱟᱜ ᱵᱤᱱᱟ?
ᱦᱩᱸ ᱜᱚᱝᱠᱮ ᱱᱟᱯᱟᱭ ᱜᱮ ᱾
ᱟᱹᱵᱤᱱ ᱜᱮ ᱜᱚᱝᱠᱮ ᱪᱮᱫ ᱞᱮᱠᱟ?
ᱟᱹᱞᱤᱧ ᱦᱚᱸ ᱜᱚᱝᱠᱮ ᱟᱹᱰᱤ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱱᱤᱛᱚᱜ ᱫᱚ ᱟᱹᱰᱤ ᱜᱮ ᱱᱟᱯᱟᱭ ᱜᱮ ᱢᱮᱱᱟᱜ ᱟᱠᱟᱫ ᱞᱤᱧᱟᱹ᱾
ᱦᱩᱸ᱾ ᱜᱚᱝᱠᱮ ᱛᱟᱦᱞᱮ ᱟᱹᱵᱤᱱ ᱴᱷᱮᱱ ᱢᱤᱫᱴᱮᱱ ᱠᱩᱠᱞᱤ ᱞᱤᱧ ᱫᱚᱦᱚᱭᱟ᱾
ᱟᱪᱪᱷᱟ ᱦᱮᱸ ᱜᱚᱝᱡᱮ ᱞᱟᱭ ᱵᱤᱱ᱾
ᱥᱟᱶᱛᱟ ᱨᱮ ᱟᱛᱳ ᱢᱚᱬᱮ ᱦᱚᱲ ᱫᱚ ᱢᱟᱱᱮ ᱢᱮᱱᱟᱜ ᱠᱚ ᱛᱟᱵᱚᱱᱟ ᱡᱟᱦᱟᱸᱭ ᱱᱩᱝᱠᱩ ᱢᱟᱹᱡᱷᱤ ᱡᱚ ᱜᱚᱰᱮᱛ ᱡᱚᱜᱽ ᱢᱟᱸᱡᱷᱤ, ᱯᱟᱨᱟᱱᱤᱠ ᱟᱨ ᱱᱟᱭᱠᱮ᱾ ᱩᱱᱠᱩᱣᱟᱜ ᱠᱟᱹᱢᱤ ᱦᱚᱨᱟ ᱤᱫᱤ ᱠᱟᱛᱮ ᱡᱟᱦᱟᱸᱱᱟᱜ ᱵᱤᱱ ᱞᱟᱹᱭ ᱞᱮᱠᱷᱟᱱ ᱟᱹᱰᱤ ᱱᱟᱯᱟᱭ ᱠᱚᱜ-ᱟ᱾
ᱜᱚᱢᱠᱮ ᱟᱞᱤᱧ ᱦᱚᱸ ᱩᱱᱟᱹᱜᱴᱟ ᱫᱚ ᱵᱟᱹᱞᱤᱧ ᱵᱟᱲᱟᱭᱟ᱾ ᱢᱮᱱᱠᱷᱟᱱ ᱱᱟᱥᱮ ᱱᱟᱥᱮ ᱞᱤᱧ ᱵᱟᱲᱟᱭᱟ ᱚᱱᱟ ᱜᱮᱞᱤᱧ ᱞᱟᱹᱭ ᱟᱵᱤᱱ ᱠᱟᱱᱟ᱾
ᱟ ᱦᱮᱸ ᱢᱟᱹᱡᱷᱤ ᱤᱫᱤ ᱠᱟᱛᱮᱜ ᱞᱮᱟᱹᱭ ᱵᱤᱱ ᱯᱳᱭᱞᱳ ᱛᱮ᱾
ᱢᱟᱹᱡᱷᱤ ᱫᱚ ᱟᱹᱞᱤᱧ ᱫᱚᱞᱤᱧ ᱵᱟᱲᱟᱭᱟ ᱡᱩᱫᱤ ᱞᱤᱧ ᱵᱷᱩᱞ ᱠᱷᱟᱱ ᱫᱚ ᱤᱠᱟᱹ ᱠᱹᱞᱤᱧ ᱟᱵᱮᱱ᱾
ᱟᱸ ᱢᱟᱹᱡᱷᱤ ᱫᱚ ᱦᱩᱭᱩᱜ ᱠᱟᱱᱟ ᱟᱵᱚᱨᱮᱱ ᱡᱟᱦᱟᱸᱭ ᱢᱩᱞ ᱡᱟᱦᱟᱸᱭ ᱟᱵᱚ ᱟᱛᱩᱨᱮᱱ ᱡᱟᱦᱟᱸᱭ ᱢᱩᱞ ᱦᱚᱲ᱾ ᱦᱳᱭ ᱥᱮ ᱢᱟᱱᱮ ᱩᱱᱤᱭᱟᱜ ᱠᱟᱛᱷᱟ ᱛᱮ ᱛᱮᱜᱮ ᱢᱟᱱᱮ ᱫᱩᱲᱩᱵ ᱛᱤᱸᱜᱩᱱᱟ᱾ ᱡᱟᱦᱟᱸ ᱛᱤᱱᱟᱹᱜ ᱵᱤᱦᱟᱹ ᱵᱟᱯᱞᱟ ᱵᱟᱦᱟ, ᱥᱚᱨᱦᱟᱭ, ᱢᱟᱜᱼᱢᱚᱬᱮ᱾ ᱚᱱᱠᱟᱞᱤᱧ ᱵᱟᱲᱟᱭᱟ ᱟᱨ ᱜᱚᱰᱮᱫ ᱫᱚ ᱦᱩᱭᱩᱜ ᱠᱟᱱᱟ ᱢᱟᱹᱡᱷᱤ ᱡᱟᱦᱟᱸᱭ ᱦᱩᱠᱩᱢᱟᱭ ᱜᱚᱰᱮᱛ ᱚᱱᱟ ᱠᱚ ᱟᱸᱡᱚᱢ ᱠᱟᱛᱮᱫ ᱡᱮ ᱟᱹᱛᱩ ᱦᱚᱲ ᱠᱚ ᱫᱮᱼᱫᱚᱵᱮ ᱫᱮᱞᱟ ᱵᱚᱱ ᱡᱟᱣᱨᱟᱜ-ᱟ᱾ ᱢᱤᱫᱴᱟᱝ ᱦᱳᱭ ᱚᱱᱠᱟ᱾ ᱟᱨ ᱯᱟᱨᱟᱱᱤᱠᱟᱜ ᱢᱟᱱᱮ ᱯᱟᱨᱟᱱᱤᱠ ᱫᱚ ᱵᱟᱹᱞᱤᱧ ᱵᱟᱲᱟᱭᱟ ᱩᱱᱟᱹᱜ ᱴᱟ ᱫᱚ᱾
ᱦᱳᱭ ᱦᱳᱭ ᱟᱵᱩᱭᱤᱡ ᱮᱸ
ᱟᱫᱚ ᱟᱹᱵᱤᱱ ᱜᱮ ᱟᱹᱵᱤᱱ ᱜᱮ ᱡᱩᱫᱤ ᱵᱤᱱ ᱵᱟᱲᱟᱭ ᱠᱷᱟᱱ ᱫᱚ ᱠᱟᱹᱴᱤᱡ ᱞᱟᱹᱭ ᱟᱹᱞᱤᱧ ᱵᱮᱱ᱾
ᱦᱳᱭ ᱦᱳᱭ ᱢᱟᱡᱷᱤ ᱫᱚ ᱦᱩᱭᱩᱜ ᱠᱟᱱᱟᱭ ᱟᱵᱚᱣᱤᱡ ᱜᱟᱹᱞᱤᱢ᱾ ᱡᱟᱦᱟᱸᱭ ᱫᱚ ᱟᱛᱳ ᱨᱤᱱᱤᱡ ᱡᱟᱦᱟᱸᱭ ᱫᱚ ᱟᱛᱳ ᱨᱤᱱᱤᱡ ᱢᱟᱹᱡᱷᱤ ᱵᱟᱵᱟ ᱵᱚᱱ ᱞᱟᱹᱭᱮᱟᱭᱟ ᱦᱳᱭ᱾
ᱟᱪᱪᱷᱟ ᱦᱮᱸ ᱦᱮᱸ᱾
ᱦᱮᱸ ᱩᱱᱤ ᱟᱛᱮᱮᱴᱫ ᱜᱮ ᱢᱤᱫᱴᱤᱡ ᱢᱟᱱᱮ ᱟᱛ ᱛᱳ ᱫᱚ ᱛᱮᱭᱟᱨ ᱟᱠᱟᱱᱟ ᱞᱟᱹᱭ ᱜᱟᱱᱚᱜ-ᱟ ᱦᱩᱸ᱾ ᱥᱟᱱᱟᱢ ᱵᱩᱜᱤ ᱵᱟᱹᱲᱤᱡ ᱩᱱᱤ ᱦᱟᱛᱮ ᱜᱮ ᱵᱤᱪᱟᱹᱨᱟᱵᱚᱱ᱾ ᱦᱩᱸ ᱡᱟᱦᱟᱸ ᱜᱮ ᱯᱩᱲᱥᱤ ᱫᱩᱲᱩᱵ ᱦᱚᱭᱚᱜ-ᱟ ᱜᱟᱞᱢᱟᱨᱟᱣ ᱜᱟᱞᱚᱪ ᱠᱚ, ᱩᱱᱤ ᱦᱟᱛᱮᱡ ᱜᱟᱞᱢᱟᱨᱟᱣ ᱠᱚᱫᱚ ᱪᱟᱪᱳᱜ-ᱟ ᱥᱮ ᱮᱦᱚᱵᱚᱜ-ᱟ᱾
ᱟᱪᱪᱷᱟ ᱟᱪᱪᱷᱟ᱾
ᱡᱷᱚᱱᱟᱜᱮ ᱱᱷᱩ-ᱵᱷᱩᱜᱤ ᱵᱟᱹᱲᱤᱡ ᱦᱳᱭᱳᱜ ᱟᱛᱳ ᱨᱮ᱾ ᱯᱳᱭᱞᱩ ᱛᱮ ᱢᱟᱹᱡᱷᱤ ᱵᱟᱵᱟ ᱴᱷᱮᱱ ᱵᱚ ᱥᱮᱴᱮᱨᱚᱜ-ᱟ ᱦᱚᱭ᱾ ᱦᱟ ᱩᱱᱤ ᱜᱮ ᱡᱷᱚᱛᱚ ᱧᱮᱞ ᱥᱚᱡᱷᱮ ᱛᱟᱵᱚᱱᱟ ᱦᱩᱸ᱾
ᱟᱪᱪᱷᱟ᱾
ᱵᱩᱡᱽ ᱠᱮᱜ-ᱟ ᱞᱤᱧ ᱟᱫᱚ
ᱩᱸ ᱦᱩᱸ ᱩᱸ᱾
ᱛᱟᱦᱚᱞᱮ ᱤᱭᱟᱹ ᱜᱚᱰᱮᱛᱟᱜ ᱫᱚ
ᱜᱚᱝᱠᱮ ᱟᱸ ᱜᱚᱰᱮᱛᱟᱜ ᱫᱚ
ᱜᱚᱰᱮᱛ ᱫᱚ ᱥᱟᱶᱛᱟ ᱨᱤᱱᱤᱡ ᱠᱟᱹᱢᱤ ᱫᱚ ᱦᱳᱭᱳᱜ ᱠᱟᱱ ᱛᱟᱭᱟ ᱡᱟᱦᱟᱸᱭ ᱫᱚ ᱵᱤᱪᱟᱹᱨ ᱟᱪᱟᱨ ᱵᱤᱦᱟᱹ ᱵᱟᱯᱞᱟ ᱨᱮ ᱵᱚᱸᱜᱟ ᱵᱩᱨᱩ ᱠᱟᱹᱢᱤ ᱟᱛᱳ ᱨᱮ ᱥᱟᱱᱟᱢ ᱦᱚᱲ ᱠᱚᱭ ᱦᱚᱦᱚ ᱡᱟᱭᱨᱟ ᱠᱚᱣᱟ᱾
ᱟᱪᱪᱷᱟ-ᱟᱪᱪᱷᱟ ᱜᱚᱝᱠᱮ ᱦᱮᱸ ᱦᱮᱸ᱾
ᱜᱚᱝᱠᱮ ᱟᱹᱞᱤᱧᱟᱜ ᱠᱟᱛᱷᱟ ᱵᱤᱱ ᱟᱸᱡᱚᱢ ᱫᱟ ᱥᱮ ᱵᱟᱝ ᱴᱷᱤᱠ ᱢᱚᱛᱚ?
ᱦᱮᱸ ᱜᱚᱝᱠᱮ ᱟᱸᱡᱚᱢᱮᱜ-ᱟ ᱞᱤᱧ᱾
ᱦᱳᱭ ᱢᱟᱱᱮ ᱥᱟᱶᱛᱟ ᱠᱟᱹᱢᱤ ᱛᱟᱭ ᱫᱚ ᱩᱱᱤ ᱫᱚ ᱵᱤᱪᱟᱹᱨ ᱟᱪᱟᱨ ᱠᱚᱨᱮ ᱟᱛᱳ ᱠᱚᱨᱮᱜ ᱡᱟᱦᱟᱸ ᱵᱚᱸᱜᱟ ᱵᱩᱨᱩ ᱠᱟᱹᱢᱤ ᱦᱩᱭᱩᱜ-ᱟ᱾
ᱟᱛᱳ ᱨᱮ ᱥᱟᱱᱟᱢ ᱦᱚᱲ ᱠᱚᱭ ᱦᱚᱦᱚ ᱡᱟᱣᱨᱟᱜ ᱠᱚᱣᱟ᱾
ᱢᱟᱱᱮ ᱚᱱᱟ ᱜᱮᱛᱟᱭ ᱜᱚᱰᱮᱛᱟᱜ ᱠᱟᱢᱤ ᱫᱚ ᱦᱳᱭ ᱥᱮ᱾
ᱦᱳᱭ ᱦᱳᱭ ᱦᱳᱭ᱾
ᱟᱪᱪᱷᱟ ᱜᱚᱝᱠᱮ ᱟᱨ ᱤᱭᱟᱹ ᱯᱟᱨᱟᱱᱤᱠ᱾
ᱮ ᱯᱟᱨᱟᱱᱤᱠ ᱫᱚᱭ ᱦᱩᱭᱩᱜ ᱠᱟᱱᱟ ᱟ ᱟᱛᱳ ᱨᱮ ᱡᱟᱦᱟᱸᱭ ᱡᱩᱫᱤ ᱠᱚ ᱠᱟᱭᱡᱟ ᱠᱷᱟᱹᱯᱟᱹᱨᱤᱜ-ᱟ ᱩᱱ ᱞᱮ ᱟᱱᱟᱴ ᱦᱩᱭᱩᱜ ᱛᱟᱠᱚᱣᱟ ᱚᱱᱟ ᱞᱟᱹᱜᱤᱫ ᱵᱷᱟᱹ ᱵᱷᱟᱹᱜᱤ ᱵᱟᱹᱲᱤᱡ ᱫᱤᱥᱟᱹ ᱮᱢ ᱠᱟᱛᱮᱜ ᱢᱟᱱᱮ ᱮᱸ ᱱᱩᱭ ᱫᱚ ᱢᱤᱫᱴᱤᱡ ᱜᱟᱞᱚᱪᱟᱭ᱾
ᱟᱪᱪᱷᱟ᱾
ᱦᱩᱸ᱾ ᱟᱛᱳ ᱨᱮᱱᱟᱜ ᱵᱷᱩᱜᱤ ᱵᱟᱹᱲᱤᱡ ᱞᱟᱦᱟᱱᱛᱤ ᱠᱚᱫᱚ ᱧᱮᱞᱟᱭ ᱟᱨᱠᱤ ᱩᱱᱤ ᱜᱮ᱾
ᱟᱪᱪᱷᱟ᱾
ᱩᱸᱜ ᱮᱸᱻ ᱟᱵᱚ ᱫᱚ ᱡᱚᱠᱷᱚᱱ ᱢᱟᱺᱡᱷᱤ ᱵᱟᱵᱟ ᱵᱟᱭ ᱛᱟᱦᱮᱱ ᱛᱟᱵᱚᱱᱟ ᱥᱮ
ᱦᱩᱸ ᱦᱩᱸ᱾
ᱛᱚᱠᱷᱚᱱ ᱩᱱᱤ ᱢᱟᱺᱡᱷᱤ ᱵᱟᱵᱟᱣᱟᱜ ᱡᱟᱭᱜᱟ ᱨᱮ ᱩᱱᱤ ᱯᱟᱨᱟᱱᱤᱠ ᱫᱚ ᱟᱵᱚ ᱵᱚᱱ
ᱦᱚᱦᱚᱣᱟᱭᱟ‌ ᱥᱮ
ᱦᱮᱸ ᱦᱟᱸᱜ ᱦᱚᱦᱚ ᱫᱚ ᱪᱮᱫ?
ᱢᱟᱱᱮ ᱩᱱᱤ ᱦᱚᱭ ᱠᱟᱢᱤ ᱫᱟᱲᱮᱭᱟᱜ-ᱟᱭ ᱠᱟᱹᱢᱤ ᱯᱟᱨᱚᱢ ᱛᱟᱵᱚᱱᱟᱭ᱾
ᱦᱳᱭ, ᱦᱳᱭ, ᱦᱳᱭ᱾ ᱟᱨ ᱱᱟᱭᱠᱮ ᱫᱚ ᱵᱟᱲᱟᱭ ᱜᱮᱭᱟ ᱵᱤᱱ ᱡᱮ ᱱᱟᱭᱠᱮ ᱫᱚ ᱮᱸ ᱵᱚᱸᱜᱟ ᱵᱩᱨᱩ ᱦᱮᱸ ᱫᱮᱵᱟ ᱥᱮᱵᱟ ᱨᱮ ᱩᱱᱤ ᱛᱤᱭᱟᱜ ᱛᱤ ᱛᱮᱜᱮ ᱵᱚᱸᱜᱟ ᱵᱩᱨᱩ ᱫᱚᱠᱚ ᱯᱮᱨᱮᱡᱚᱜ-ᱟ᱾
ᱦᱳᱭ ᱦᱳᱭ ᱦᱳᱭ᱾
ᱟᱜ ᱨᱮ‌ ᱵᱷᱟᱸᱰᱟᱱ ᱨᱮ ᱡᱟᱦᱟᱸ ᱱᱟᱜ ᱢᱚᱸᱬᱮ ᱢᱟᱦᱟ ᱠᱚᱨᱮ ᱜᱮ ᱱᱟᱭᱠᱮ ᱫᱚ ᱟᱵᱩᱭᱤᱡ ᱛᱤᱜ ᱠᱟᱱ ᱜᱮᱭᱟ᱾
ᱦᱳᱭ ᱦᱳᱭ ᱱᱟᱭᱠᱮ ᱫᱚ ᱫᱚᱨᱠᱟᱨ ᱜᱮ ᱦᱮᱸ ᱵᱟᱝ᱾
ᱦᱳᱭ ᱜᱚᱝᱠᱮ ᱦᱚᱭ ᱦᱚᱭ᱾
ᱟᱨ ᱡᱚᱜᱽ ᱢᱟᱺᱡᱷᱤ ᱫᱚ ᱦᱩᱭᱩᱜ ᱠᱟᱱᱟ ᱡᱮ ᱰᱟᱺᱜᱽᱣᱟᱹ ᱠᱩᱲᱤ ᱠᱚᱲᱟ ᱫᱚ ᱩᱱᱤᱭ ᱧᱮᱞ ᱥᱟᱢᱴᱟᱣ ᱠᱚᱣᱟᱭ ᱵᱟᱲᱟᱭ ᱜᱮᱭᱟ ᱵᱤᱱ᱾
ᱢᱟᱱᱮ ᱪᱮᱜ ᱞᱮᱠᱟ ᱵᱟᱯ ᱵᱟ ᱢᱟᱱᱮ ᱡᱚᱜᱽ ᱢᱟ ᱵᱟᱯᱞᱟ ᱵᱤᱦᱟᱹ ᱨᱮ᱾
ᱦᱳᱭ ᱜᱚᱝᱠᱮ ᱢᱟᱱᱮ ᱮᱸᱻ ᱞᱟᱹᱭᱟ ᱞᱤᱧ ᱡᱮ ᱰᱮᱱ ᱟᱸ ᱡᱚᱜᱽ ᱢᱟᱺᱡᱷᱤᱭᱟᱜ ᱠᱟᱹᱢᱤ ᱫᱚ ᱦᱩᱭᱩᱜ ᱠᱟᱱᱟ ᱦᱮᱸ‌ ᱰᱟᱺᱜᱽᱣᱟᱹ ᱠᱚᱲᱟ ᱠᱩᱲᱤ ᱜᱤᱫᱽᱨᱟᱹ ᱢᱟᱱᱮ ᱢᱟᱦᱟᱨᱟ᱾
ᱟᱪᱪᱷᱟ᱾
ᱦᱮᱸ ᱟᱛᱳ ᱨᱮᱱ ᱰᱟᱹᱜᱽᱣᱟᱹ ᱠᱚᱲᱟ ᱠᱩᱲᱤ ᱡᱟᱦᱟᱸᱭ ᱜᱤᱫᱽᱨᱟᱹ ᱠᱚᱠᱚ ᱛᱟᱦᱮᱱᱟ ᱩᱱᱤ ᱫᱚ ᱜᱩᱯᱤ ᱠᱚᱣᱟ ᱯᱚᱨᱚᱵᱽ ᱡᱟᱦᱟᱸ ᱯᱚᱨᱚᱵᱽ ᱛᱚᱠᱚ ᱪᱟᱜ-ᱟ ᱡᱟᱦᱟᱸ ᱛᱮ ᱪᱟᱞᱟᱜ ᱟᱠᱚ ᱦᱟᱜ ᱧᱮᱧᱮᱞ ᱩᱱᱤᱭ ᱢᱟᱱᱮ ᱢᱟᱦᱟᱨᱟ ᱠᱚᱣᱟ᱾
ᱟᱪᱪᱷᱟ ᱟᱪᱷᱟ ᱜᱚᱝᱠᱮ᱾
ᱢᱟᱱᱮ ᱰᱟᱝᱣᱟᱹ ᱠᱚᱲᱟ ᱠᱩᱲᱤ ᱠᱚᱭᱤᱡ ᱜᱟᱹᱞᱤᱢ ᱞᱮᱠ ᱠᱟᱛᱮ ᱛᱟᱦᱮᱱᱟᱭ ᱦᱳᱭ ᱟᱨᱠᱤ᱾
ᱵᱩᱪ ᱠᱮᱫᱟ ᱞᱤᱧ
ᱵᱷᱮᱡᱟ ᱵᱷᱮᱡᱟ ᱟᱯᱮ ᱥᱮᱜ ᱫᱚᱠᱚ ᱵᱤᱫ ᱜᱮᱭᱟ ᱛᱚ?
ᱪᱮᱜ ᱞᱮᱠᱟ?
ᱵᱷᱮᱡᱟ ᱟᱨᱠᱤ ᱵᱷᱚᱡᱟ ᱡᱟᱦᱟᱸ ᱠᱚ ᱞᱟᱹᱭᱟ ᱛᱟᱦᱟ ᱵᱚ ᱛᱩᱧᱟ᱾
ᱦᱮᱸ ᱦᱮᱸ ᱦᱮᱸ ᱦᱮᱸ ᱜᱚᱝᱠᱮ ᱚᱱᱟ ᱫᱚ ᱟᱞᱮ ᱫᱚ ᱢᱟᱱᱮ ᱵᱚᱡᱷᱟ ᱛᱩᱧ ᱞᱟᱹᱭᱟ᱾
ᱦᱳ
ᱦᱮᱜ ᱦᱮᱸ ᱜᱚᱝᱠᱮ ᱦᱩᱭᱩᱜ ᱫᱚ ᱦᱩᱭᱩᱜ ᱜᱮᱭᱟ᱾
ᱚᱶᱟ ᱚᱱᱟ ᱫᱚ ᱟᱵᱚᱭᱤᱡ ᱮ‌ᱸ ᱡᱚᱜᱽ ᱢᱟᱺᱡᱷᱤ ᱜᱮ ᱵᱤᱜ ᱛᱟᱵᱚᱱᱟᱭ᱾
ᱟᱪᱪᱷᱟ
ᱦᱚᱭ ᱜᱚᱝᱠᱮ
ᱦᱮᱸ ᱟᱨ ᱚᱱᱟ ᱵᱟᱨᱮ ᱛᱮ ᱡᱟᱦᱟᱱᱟᱜ ᱡᱩᱫᱤ ᱵᱮᱱ ᱵᱟᱲᱟᱭ ᱠᱷᱟᱱ ᱫᱚ ᱠᱟᱹᱴᱤᱡ ᱵᱮᱱ ᱞᱟᱹᱭ ᱟᱹᱞᱤᱧ ᱠᱮᱭᱟ? ᱟᱹᱞᱤᱧ ᱩᱱᱟᱹᱜ ᱴᱟ ᱫᱚ ᱵᱟᱹᱞᱤᱧ ᱵᱟᱲᱟᱭᱟ ᱢᱟᱱᱮ ᱵᱚᱡᱷᱟ ᱛᱩᱧ ᱱᱤᱭᱟᱹ ᱛᱚ
ᱜᱚᱝᱠᱮ ᱵᱚᱡᱷᱟ ᱫᱚ ᱩᱸᱻ ᱟᱞᱤᱧ ᱦᱚᱸ ᱩᱱᱟᱹᱜᱴᱟ ᱱᱟᱯᱟᱭ ᱫᱚ ᱵᱟᱞᱤᱧ ᱵᱟᱲᱟᱭᱟ᱾ ᱛᱚ ᱛᱚ ᱥᱟᱠᱨᱟᱛ ᱫᱚᱥᱟᱨ ᱦᱩᱞᱳᱜ ᱱᱟᱜ ᱠᱚ ᱵᱤᱫᱟ
ᱟᱪᱪᱷᱟ
ᱛᱚ ᱚᱱᱟ ᱫᱚ ᱡᱚᱜᱽ ᱢᱟᱺᱡᱷᱤ ᱜᱮ ᱵᱤᱫᱟᱭ ᱛᱚ ᱟᱛᱳ ᱦᱚᱲ ᱠᱚ ᱧᱮᱧᱮᱞ ᱠᱚ ᱦᱟᱹᱡᱩᱜᱼᱟ ᱦᱩᱸ
ᱦᱮᱸ ᱦᱮᱸ
ᱟᱹᱰᱤ ᱨᱟᱹᱥᱠᱟᱹ ᱨᱮᱱᱟᱜ ᱜᱮ ᱠᱟᱱᱟ ᱱᱮᱛᱟᱨ ᱫᱚ ᱟᱹᱞᱤᱧ ᱞᱤᱧ ᱧᱮᱞ ᱫᱟ ᱡᱮ ᱦᱚᱸᱜᱼᱚ ᱱᱟ ᱵᱷᱮᱡᱟ ᱡᱟᱦᱟᱸ ᱱᱚᱣᱟ ᱵᱤᱫ ᱴᱟᱜ ᱢᱟᱱᱮ ᱱᱮᱛᱟᱨ ᱫᱚ ᱵᱟᱝ ᱠᱚ ᱵᱤᱫ ᱫᱟ
ᱟᱪᱪᱷᱟ
ᱟᱹᱰᱤ ᱜᱚᱴᱟᱝ ᱟᱛᱳ ᱠᱚᱨᱮ ᱦᱚᱞᱤᱧ ᱧᱮᱞ ᱵᱟᱲᱟ ᱟᱠᱟ ᱜᱮᱭᱟ ᱡᱮ ᱚᱱᱟ ᱠᱚᱫᱚ ᱮᱸ ᱢᱩᱪᱟᱹᱫᱚᱜ ᱠᱟᱱᱟ ᱟᱹᱵᱤᱱ ᱚᱱᱟ ᱤᱫᱤ ᱠᱟᱛᱮᱫ ᱪᱮᱫ ᱵᱤᱱ ᱞᱟᱹᱭᱟ ᱡᱮ ᱱᱚᱣᱟ ᱢᱩᱪᱟᱹᱫ ᱞᱮᱠᱷᱟᱱ ᱠᱤ ᱱᱟᱯᱟᱭᱚᱜᱼᱟ?
ᱜᱚᱝᱠᱮ ᱱᱚᱣᱟ ᱢᱟ ᱟᱹᱰᱤ ᱫᱩᱠ ᱨᱮᱱᱟᱜ ᱠᱟᱛᱷᱟ ᱠᱟᱱᱟ
ᱩᱦᱩ
ᱯᱟᱦᱤᱞ ᱦᱟᱯᱲᱟᱢ ᱠᱚᱣᱟᱜ ᱡᱟᱦᱟᱸ ᱛᱤᱱᱟᱹᱜ ᱜᱮ ᱠᱟᱨᱵᱟᱨ ᱡᱟᱦᱟᱸ ᱛᱤᱱᱟᱹᱜ ᱜᱮ ᱠᱟᱹᱢᱤ ᱦᱚᱨᱟ ᱟᱹᱰᱤ ᱜᱮ ᱱᱟᱯᱟᱭ ᱠᱟᱹᱢᱤ ᱦᱚᱨᱟ
ᱦᱳᱭ ᱦᱳ
ᱦᱳᱭ ᱥᱮ ᱚᱱᱟ ᱠᱟᱹᱢᱤ ᱠᱚᱫᱚ ᱮᱠᱫᱚᱢ ᱵᱟᱵᱚᱱ ᱟᱫᱟ
ᱦᱳᱭ ᱦᱳᱭ ᱟᱹᱰᱤᱧ ᱦᱚᱸ ᱱᱚᱣᱟ ᱞᱤᱧ ᱞᱟᱹᱭᱟ
ᱱᱤᱦᱟᱹᱛ ᱜᱮ ᱟ ᱱᱤᱦᱟᱹᱛ ᱜᱮ ᱟᱵᱚ ᱯᱟᱹᱦᱤᱞ ᱫᱚ ᱫᱚᱢᱮ ᱮᱠᱴᱟ ᱚᱞ ᱯᱟᱲᱦᱟᱣ ᱨᱮᱱᱟᱜ ᱢᱟᱱᱮ ᱚᱞ ᱯᱟᱲᱦᱟᱣ ᱠᱚ ᱫᱚᱢᱮ ᱮᱠᱴᱟ ᱵᱟᱝ ᱛᱟᱦᱮᱸ ᱠᱟᱱᱟ ᱥᱮ ᱴᱟᱠᱟ ᱠᱩᱲᱤ ᱟᱱᱟᱴ ᱛᱮ ᱟᱵ ᱟᱵᱚ ᱨᱮᱱ ᱟᱭᱩ ᱵᱟᱵᱟ ᱥᱮ ᱟᱵᱚ ᱨᱮᱱ ᱯᱩᱨᱩᱫᱷᱩᱞ ᱠᱚ ᱵᱟᱠᱚ ᱚᱞ ᱯᱟᱲᱦᱟᱣ ᱫᱟᱲᱮᱭᱟᱜ ᱟᱠᱟᱫ ᱛᱮ ᱫᱚᱢᱮ ᱮᱠᱴᱟ ᱵᱟᱠᱚ ᱪᱟᱞᱟᱣ ᱫᱟᱲᱮ ᱠᱟᱣᱫᱟ᱾ ᱢᱮᱱᱠᱷᱟᱱ ᱦᱚᱸᱜᱼᱚᱭ ᱡᱟᱦᱟᱸ ᱠᱟᱹᱢᱤ ᱠᱚ, ᱱᱚᱣᱟ ᱠᱚᱫᱚᱼ ᱟᱹᱰᱤ ᱱᱟᱯᱟᱭ ᱠᱟᱹᱢᱤ ᱠᱟᱱᱟ ᱱᱚᱣᱟ, ᱠᱚᱫᱚ ᱮᱠᱫᱚᱢ ᱵᱟᱵᱚᱱ ᱟᱫᱟ ᱟᱨ ᱟᱫᱚᱜ ᱠᱟᱱᱟᱼ ᱢᱮᱱᱠᱷᱟᱱᱻ ᱟᱵᱚ ᱠᱟᱹᱴᱤᱡ ᱞᱟᱹᱭ ᱫᱚᱨᱠᱟᱨ ᱢᱟᱱᱮᱻ ᱡᱮᱢᱚᱱ ᱥᱟᱵ ᱠᱟᱜ ᱵᱮᱱ ᱟᱵᱮᱱ ᱨᱮᱱ ᱜᱟᱛᱮ, ᱥᱮ ᱟᱵᱮ ᱨᱮᱱ ᱡᱟᱦᱟᱸ ᱞᱮᱠᱟ ᱜᱮ ᱚᱱᱠᱟᱼ ᱡᱮ ᱱᱚᱣᱟ ᱠᱟᱹᱢᱤ ᱠᱚᱫᱚ ᱮᱠᱫᱚᱢ ᱟᱞᱚ ᱵᱚᱱ ᱟᱫ ᱢᱟ᱾
ᱦᱳᱭ ᱦᱳᱭ ᱦᱳᱭ᱾ ᱟᱵᱚᱣᱟᱜ ᱥᱟᱶᱛᱟ ᱨᱮᱱᱟᱜ ᱠᱟᱹᱢᱤ ᱠᱟᱱᱟ ᱥᱮ ᱱᱚᱣᱟ ᱫᱚ, ᱟᱵᱚᱣᱟᱜ ᱥᱩᱥᱟᱹᱨᱼᱼ ᱡᱟᱦᱟᱸ ᱟᱵᱚ ᱢᱟᱱᱮ, ᱦᱟᱯᱲᱟᱢ ᱠᱚᱠᱚ ᱩᱫᱩᱜ ᱴᱚ ᱟᱠᱟᱫ ᱵᱚᱱᱟ ᱥᱮ ᱚᱱᱟ ᱠᱚᱫᱚ ᱟᱵᱚ ᱫᱚᱼ ᱥᱟᱵ ᱫᱚᱦᱚ ᱫᱚ ᱫᱟᱭᱤᱛᱛᱚ ᱫᱚ ᱟᱵᱚᱣᱟᱜ ᱜᱮ ᱠᱟᱱᱟ᱾
ᱦᱳᱭ ᱜᱚᱝᱠᱮ᱾
ᱦᱳᱭ ᱦᱳᱭ᱾
ᱟᱫᱚ ᱵᱮᱱ ᱪᱤᱠᱟᱹᱭᱟ ᱢᱟ ᱟᱫᱚ ᱦᱮᱸ?
ᱜᱚᱝᱠᱮ ᱠᱩᱰᱟᱹᱢ ᱱᱟᱭᱠᱮ ᱩᱸᱻ ᱩᱸᱻ ᱵᱟᱨᱟᱛ ᱠᱟᱹᱴᱤᱡ ᱵᱤᱱ ᱞᱟᱹᱭ ᱞᱮᱠᱷᱟᱱ ᱠᱩᱰᱟᱹᱢ ᱱᱟᱭᱠᱮᱼ
ᱟᱪᱪᱷᱟ ᱦᱮᱸ᱾ ᱝᱠᱮ ᱠᱩᱰᱟᱹᱢ ᱱᱟᱭᱠᱮᱹᱻ ᱵᱟᱨᱮ ᱛᱮᱫᱚ ᱢᱟᱱᱮ ᱟᱹᱞᱤᱧ ᱦᱚᱸ ᱩᱱᱟᱹᱜ ᱴᱟ ᱫᱚ ᱢᱟᱱᱮᱻ ᱵᱟᱲᱟᱭ ᱫᱚ ᱪᱮᱫ ᱞᱮᱠᱟ ᱞᱤᱧ ᱵᱟᱲᱟᱭᱟ, ᱡᱚᱠᱷᱚᱱ ᱱᱟᱭᱠᱮᱹ ᱵᱟᱭ ᱛᱟᱦᱮᱱᱟ ᱟᱹᱞᱤᱧ ᱫᱚᱞᱤᱧ ᱵᱟᱲᱟᱭᱟ
ᱦᱳᱭ ᱦᱳᱭ ᱟᱹᱵᱤᱱ ᱡᱟᱦᱟᱸ ᱞᱮᱠᱟ ᱵᱤᱱ ᱵᱟᱲᱟᱭᱟ ᱚᱱᱠᱟ ᱜᱮ ᱞᱟᱹᱭ ᱵᱤᱱ, ᱛᱟᱯᱚᱨᱮ ᱟᱹᱞᱤᱧ ᱡᱟᱦᱟᱸ ᱞᱮᱠᱟᱞᱤᱧ ᱵᱟᱲᱟᱭᱟ ᱱᱚᱝᱠᱟ ᱞᱤᱧ ᱞᱟᱹᱭᱟ᱾
ᱡᱟᱦᱟᱸ ᱡᱚᱠᱷᱚᱱ ᱱᱟᱭᱠᱮᱹ ᱡᱚᱠᱷᱚᱱ ᱵᱟᱭ ᱛᱟᱦᱮᱱᱟ, ᱥᱮ ᱢᱤᱫᱴᱮᱱ ᱟᱛᱩ ᱨᱮ ᱡᱩᱫᱤ ᱵᱟᱨᱭᱟ ᱜᱟᱱ ᱵᱟᱯᱞᱟ ᱦᱩᱭᱩᱜ ᱠᱟᱱᱟ, ᱢᱤᱜ ᱥᱟᱶᱛᱮᱼᱼ ᱚᱱᱟ ᱡᱟᱭᱼᱼ ᱡᱟᱭᱜᱟ ᱨᱮ ᱢᱤᱴᱟᱝ ᱱᱟᱭᱠᱮᱹ ᱫᱚ ᱫᱚᱢᱮ ᱠᱟᱹᱴᱤᱡ ᱦᱟᱱᱛᱮ ᱱᱟᱱᱛᱮ ᱜᱚᱫᱚᱜ-ᱟᱭ ᱥᱮ ᱵᱟᱭ ᱥᱚᱢᱚᱭ ᱫᱟᱲᱮᱭᱟᱜᱼ ᱟ ᱦᱟᱸᱰᱮ ᱱᱚᱰᱮ ᱠᱟᱹᱢᱤ᱾ ᱢᱟᱱᱮ ᱟᱞᱤᱧ ᱼᱼ ᱫᱚ ᱱᱩᱱᱟᱹᱜ ᱞᱤᱧ ᱵᱟᱲᱟᱭᱟ ᱡᱮ, ᱵᱟᱝᱢᱟ ᱠᱩᱰᱟᱹᱢ ᱱᱟᱭᱠᱮ ᱦᱚᱸ ᱚᱱᱟ ᱡᱟᱭᱜᱟ ᱨᱮ ᱠᱟᱹᱢᱤ ᱫᱟᱲᱮᱭᱟᱜ ᱟᱭ ᱱᱟᱭᱠᱮᱭᱟᱜ᱾
ᱦᱟᱸᱻ
ᱢᱟᱱᱮ ᱴᱷᱤᱠᱞᱤᱧ ᱞᱟᱹᱭᱮᱜᱼᱟ ᱥᱮ ᱵᱷᱩᱞ ᱞᱤᱧ ᱞᱟᱹᱭᱮᱜᱼᱟ?
ᱚᱝᱠᱮ ᱟᱹᱞᱤᱧ ᱫᱚ ᱵᱟᱹᱞᱤᱧ ᱧᱮᱞ ᱵᱟᱲᱟ ᱠᱟᱫᱟ ᱛᱚ ᱱᱚᱣᱟ ᱠᱚ ᱟᱹᱞᱤᱧ ᱫᱚ ᱩᱱᱟᱹᱜᱴᱟ ᱫᱚ ᱵᱟᱹᱞᱤᱧ ᱵᱟᱲᱟᱭᱟ᱾ ᱱᱚᱣᱟ ᱠᱚᱻ ᱵᱟᱝ ᱦᱳᱭ ᱵᱟᱲᱟ ᱠᱟᱱᱟ ᱱᱚᱝᱠᱟᱱᱟᱜ᱾
ᱦᱮᱸᱻ
ᱦᱩᱸ ᱟᱨ ᱟᱞᱮ ᱟᱛᱳ ᱨᱮᱫᱚ ᱱᱟᱜ ᱠᱩᱰᱟᱹᱢ ᱱᱟᱭᱠᱮᱹ ᱫᱚ ᱵᱟᱹᱱᱩᱜᱽ ᱮᱭᱟ᱾
ᱚᱻ
ᱦᱩᱸ ᱦᱩᱸ ᱾ ᱟᱫᱚ ᱡᱟᱦᱟᱸ ᱠᱟᱹᱼᱼ
ᱟᱯᱮ ᱚᱸᱰᱮ ᱫᱚ ᱢᱟᱱᱮ ᱪᱮᱫ ᱪᱤᱞᱤ ᱠᱚ ᱪᱤᱞᱤ ᱪᱤᱞᱤ ᱠᱚ ᱢᱮᱱᱟᱜ ᱠᱚᱣᱟ ᱜᱚᱝᱠᱮ ᱠᱟᱹᱴᱤᱡ ᱵᱮᱱ ᱞᱟᱹᱭ ᱞᱮᱠᱷᱟᱱᱼ ᱢᱟᱹᱡᱷᱤ ᱠᱷᱚᱱᱟᱜ ᱮᱦᱚᱵ ᱠᱟᱛᱮᱜ᱾
ᱢᱟᱹᱡᱷᱤ, ᱡᱚᱠ ᱢᱟᱹᱡᱷᱤ, ᱜᱚᱰᱮᱹᱛ, ᱱᱟᱭᱠᱮ, ᱯᱟᱨᱟᱱᱤᱠ᱾
ᱢᱟᱱᱮ-ᱢ ᱢᱚᱬᱮ ᱢᱚᱬᱮ ᱜᱚᱴᱮᱱ ᱢᱮᱱᱟᱜ ᱠᱚᱣᱟ ᱦᱮᱸ ᱵᱟᱝ?
ᱦᱳᱭ ᱦᱳᱭ ᱦᱳᱭ ᱦᱳᱭ ᱢᱚᱬᱮ ᱜᱚᱴᱟᱝ ᱢᱮᱱᱟᱜ ᱠᱚᱣᱟ᱾
ᱟᱪᱪᱷᱟ ᱜᱚᱝᱠᱮ᱾
ᱟᱹᱞᱤᱧ ᱡᱟᱦᱟᱸᱞᱤᱧ ᱟᱸᱡᱚᱢ ᱵᱟᱲᱟ ᱠᱟᱫᱟ ᱡᱮ, ᱠᱩᱰᱟᱹᱢ ᱱᱟᱭᱠᱮᱹ ᱢᱟᱱᱮᱼᱼ ᱩᱱᱤ ᱫᱚᱼᱼ
ᱢᱟᱱᱮ ᱩᱱᱤᱭᱟᱜ ᱠᱟᱹᱢᱤ ᱫᱚ ᱦᱳᱭᱳᱜ ᱠᱟᱱᱟ ᱵᱩᱞ ᱢᱟᱭᱟᱝ ᱛᱮ ᱥᱮᱪᱮᱜ ᱵᱩᱞᱩ ᱠᱷᱚᱱ ᱩᱰᱩᱠ ᱠᱟᱛᱮᱜ ᱥᱮᱪᱮᱜᱼᱼ ᱢᱟᱱᱮ ᱵᱚᱫᱷᱟᱣ ᱠᱚᱣᱟᱭ᱾
ᱟᱪᱪᱷᱟ ᱟᱪᱪᱷᱟ ᱟ ᱪᱮᱜ ᱞᱮᱠᱟ ᱵᱮᱱ ᱞᱟᱹᱭᱼᱼ ᱠᱮᱭᱟ ᱫᱚᱢ ᱫᱚᱦᱲᱟ ᱠᱟᱹᱴᱤᱡ ᱞᱟᱹᱭᱵᱤᱱ ᱥᱮ ᱵᱟᱞᱤᱧ ᱟᱸᱡᱚᱢ ᱴᱷᱤᱠ ᱞᱮᱜ ᱾
ᱩᱱᱤᱭᱟᱜ ᱠᱟᱹᱢᱤ ᱫᱚ ᱦᱩᱭᱩᱜ ᱠᱟᱱᱟᱼᱼ ᱮ ᱢᱟᱱᱮ ᱥᱮᱸᱫᱽᱨᱟ ᱵᱚᱸᱜᱟ ᱛᱚ ᱩᱱᱤ ᱫᱚ ᱢᱤᱜᱴᱤᱡ ᱞᱟᱹᱭ ᱵᱟᱲᱟᱭ ᱜᱮᱭᱟ ᱠᱚ ᱡᱮ ᱩᱱᱤ ᱫᱚᱼᱼ ᱥᱮᱸᱫᱽᱨᱟ ᱠᱚᱠᱚ ᱪᱟᱞᱟᱣ ᱞᱮᱱᱠᱷᱟᱱᱼᱼ ᱦᱮᱸ ᱵᱤᱨᱵᱚᱞᱚ ᱨᱮ ᱩᱱᱤ ᱠᱚ ᱢᱟᱱᱚᱛᱤᱭᱟ ᱦᱮᱸ ᱾
ᱟᱪᱪᱷᱟ ᱦᱮᱸ ᱦᱮᱸ ᱜᱚᱝᱠᱮ ᱦᱮᱸ ᱾
ᱢᱟᱱᱮ ᱦᱳᱭ ᱦᱳᱭ ᱠᱩᱫᱟᱹᱢ ᱱᱟᱭᱠᱭᱟᱜ ᱜᱮ ᱚᱱᱟᱜᱮ ᱞᱟᱹᱭᱟᱼᱼ ᱵᱷᱩᱞ ᱢᱟᱭᱟᱢ ᱛᱮᱼᱼ ᱵᱚᱸᱜᱟᱭᱟᱭ ᱚᱱᱠᱟᱱᱟᱜ ᱟᱸᱡᱚᱢ ᱦᱳᱭ ᱠᱟᱱᱟ ᱾
ᱟᱪᱪᱷᱟ ᱟᱪᱪᱷᱟ
ᱦᱮᱸ ᱜᱚᱝᱠᱮ
ᱦᱩᱸ
ᱢᱟᱱᱮ
ᱦᱚᱭ
ᱪᱮᱜ ᱞᱮᱠᱟᱧ ᱞᱟᱹᱭ ᱟᱵᱮᱱᱟ ᱾
ᱦᱳᱭ ᱜᱚᱝᱠᱮ
ᱟᱨ ᱛᱟᱞᱦᱮ ᱠᱩᱰᱟᱹᱢ ᱱᱟᱭᱠᱮᱭᱟᱜ ᱫᱚ ᱢᱟᱱᱮ ᱟᱨ ᱪᱮᱜ ᱪᱮᱜ ᱠᱚ ᱠᱟᱹᱢᱤ ᱢᱮᱱᱟᱜ ᱛᱟᱭᱟ ᱢᱟᱱᱮᱼᱼ ᱥᱮᱸᱫᱽᱨᱟ ᱵᱟᱫ ᱠᱟᱛᱮᱜ ᱢᱟᱱᱮ ᱜᱟᱹᱭᱛᱤ ᱠᱚ ᱠᱟᱹᱢᱤ ᱜᱟᱱᱚᱜᱼᱼ ᱛᱟᱭᱟ ᱥᱮ ᱪᱮᱜ ᱠᱚ ᱢᱮᱱᱟᱜ ᱛᱟᱭᱟ ᱢᱮᱱᱛᱮ᱾ ᱱᱩᱠ ᱢᱟᱱᱮ ᱦᱤᱛᱚᱜ ᱡᱟᱦᱟᱸ ᱟᱞᱮ ᱟᱹᱛᱩ ᱨᱮᱫᱚ ᱠᱩᱰᱟᱹᱢ ᱱᱟᱭᱠᱮ ᱫᱚ ᱢᱮᱱᱟᱜᱼᱼ ᱠᱩᱜᱮᱭᱟ ᱢᱮᱱᱠᱷᱟᱱ ᱩᱱᱠᱩᱣᱟᱜ ᱠᱟᱹᱢᱤ ᱠᱚᱫᱚ ᱛᱚᱢᱚᱱᱮᱠᱴᱟ ᱫᱚ ᱵᱟᱝ ᱧᱮᱞ ᱧᱟᱢᱚᱜᱼᱟ᱾ ᱦᱮᱸ ᱱᱟᱹᱜᱴᱟᱜ ᱫᱚᱞᱤᱧ ᱵᱟᱲᱟᱭᱟ ᱡᱮ ᱵᱟᱝᱢᱟ ᱥᱮᱸᱫᱽᱨᱟᱼᱼ ᱵᱚᱞᱚᱜ ᱚᱠᱛᱚ ᱥᱮ ᱥᱮᱸᱫᱽᱨᱟ ᱩᱰᱩᱠ ᱚᱠᱛᱚ ᱾ ᱠᱩᱰᱟᱹᱢ ᱱᱟᱭᱠᱮ ᱠᱟᱹᱴᱤᱡ ᱠᱟᱹᱢᱤ ᱨᱮ ᱞᱟᱜᱟᱜᱼᱟᱭ ᱥᱮ ᱠᱟᱹᱴᱤᱡ ᱠᱟᱹᱢᱤ ᱦᱚᱨᱟᱭᱟᱭ ᱾ ᱢᱟᱱᱮ ᱚᱱᱟ ᱵᱟᱫ ᱾ ᱠᱟᱛᱮᱫ ᱛᱮᱢᱚᱱ ᱮᱠᱴᱟ ᱠᱩᱰᱟᱹᱢ ᱱᱟᱭᱠᱮᱭᱟᱜ ᱠᱟᱹᱢᱤ ᱫᱚ ᱵᱟᱞᱤᱧ ᱧᱮᱞ ᱧᱟᱢ ᱟᱠᱟᱜ ᱟᱫᱚ ᱡᱩᱫᱤ ᱵᱤᱱ ᱵᱟᱲᱟᱭ ᱮᱢᱟᱱ ᱠᱷᱟᱱ ᱥᱟᱵ ᱾ ᱟᱯᱮ ᱠᱟᱹᱢᱤ ᱮᱢᱟᱱ ᱠᱟᱱ ᱜᱮ ᱟᱹᱵᱤᱱ ᱡᱩᱫᱤ ᱵᱤᱱ ᱧᱮᱞ ᱛᱤᱭᱳᱜ ᱮᱢᱟᱱ ᱟᱠᱟᱫ ᱠᱷᱟᱱ ᱫᱚ ᱠᱟᱹᱴᱤᱡ ᱵᱤᱱ ᱞᱟᱹᱭ ᱥᱚᱫᱚᱨᱟ ᱾
ᱟᱨᱚ ᱢᱤᱫᱴᱤᱡ ᱞᱤᱧ ᱵᱟᱲᱟᱭᱟ ᱱᱩᱭ ᱫᱚ ᱩᱱᱤ ᱫᱚ ᱩᱱᱤ ᱫᱚ᱾ ᱜᱚᱡ ᱦᱚᱲ ᱵᱟᱦᱟᱴᱟ ᱵᱚᱦᱚᱜ ᱮ ᱟᱹᱪᱩᱨ ᱜᱮᱭᱟ ᱡᱟᱦᱟᱸ ᱢᱟᱱᱮ ᱾ ᱪᱟᱞᱟᱜ ᱜᱮᱭᱟ ᱠᱚ ᱡᱟᱦᱟᱸᱭ ᱨᱟᱯᱟᱜ ᱾
ᱦᱳᱭ ᱦᱳᱭ ᱦᱳᱭ ᱾
ᱦᱳᱭ ᱾ ᱚᱱᱟ ᱩᱱᱤ ᱫᱚ ᱢᱟᱲᱟ ᱪᱷᱩᱴᱟᱹᱣ ᱢᱟᱱᱮ ᱟᱹᱰᱤ ᱩᱛᱟᱹᱨ ᱚᱱᱟ ᱠᱚ ᱟᱸᱡᱚᱢ ᱵᱟᱲᱟ ᱠᱟᱫᱟ ᱞᱤᱧ ᱦᱮᱸ ᱾ ᱟᱨ ᱡᱟᱦᱟᱸ ᱫᱚ ᱦᱩᱭᱩᱜ ᱠᱟᱱᱟ ᱡᱮ ᱾ ᱢᱟᱜ ᱢᱚᱬᱮ ᱞᱟᱦᱟᱨᱮ ᱡᱟᱦᱟᱸ ᱫᱚ ᱢᱤᱫ ᱴᱤᱡ ᱟᱵᱚᱣᱟᱜ ᱦᱩᱭᱩᱜᱼᱟ ᱨᱩᱢ ᱰᱟᱠᱟᱣ ᱾
ᱟᱪᱪᱷᱟ ᱦᱳᱭ ᱜᱚᱝᱠᱮ ᱦᱮᱸ ᱾
ᱦᱮᱸ ᱩᱱᱤ ᱫᱚ ᱮᱸ ᱠᱩᱰᱟᱹᱢ ᱱᱟᱭᱠᱮ ᱜᱮ ᱦᱚᱦᱚᱭᱟᱭ ᱾
ᱢᱟᱱᱮ ᱚᱲᱟᱜ ᱚᱲᱟᱜ ᱥᱮ ᱪᱮᱜ ᱞᱮᱠᱟ?
ᱦᱮᱸ ᱚᱲᱟᱜ ᱚᱲᱟᱜ ᱫᱚ ᱵᱟᱝ ᱜᱚᱝᱠᱮ ᱟ ᱟᱹᱛᱩ ᱦᱚᱲ ᱢᱮᱥᱟ ᱠᱟᱛᱮᱫ ᱜᱮ ᱾ ᱟᱫᱚ ᱦᱟᱡᱩᱜ ᱟᱭ ᱦᱚᱦᱚᱟᱭᱟ ᱠᱚ ᱾ ᱟᱫᱚ ᱨᱩᱢᱮ ᱰᱟᱠᱟᱣᱟ ᱧᱮᱞᱟᱭ ᱵᱷᱳᱜᱮ ᱵᱟᱹᱲᱤᱡ ᱠᱚ ᱧᱮᱞᱟᱭ ᱜᱚᱝᱠᱮ᱾
ᱟᱪᱪᱷᱟ ᱜᱚᱝᱠᱮ ᱦᱮᱸ᱾
ᱦᱩᱸ ᱦᱩᱸ᱾
ᱦᱳᱭ ᱦᱳᱭ᱾
ᱵᱩᱡᱽ ᱠᱮᱜᱼᱟ ᱞᱤᱧ᱾
ᱦᱩᱸ ᱦᱩᱸ᱾